ᱦᱮᱸ ᱦᱮᱞᱳ᱾
ᱦᱮᱸ ᱞᱟᱹᱭ ᱵᱤᱱ᱾ ᱦᱮᱸ ᱡᱚᱦᱟᱨ ᱜᱮ ᱵᱟᱵᱩ᱾
ᱦᱮᱸ ᱟᱫᱚ ᱢᱮᱱᱫᱟᱞᱤᱧ ᱪᱮᱱ ᱪᱮᱱ ᱵᱤᱱ ᱪᱤᱠᱟᱹᱭᱮᱫᱟ ᱱᱤᱛᱚᱜ ᱫᱚ?
ᱱᱚᱜᱼᱚᱭ ᱛᱟᱲᱟᱢ ᱵᱟᱲᱟ ᱦᱩᱭᱩᱜ ᱠᱟᱱᱟ, ᱱᱤᱛ ᱛᱟᱲᱟᱢ ᱵᱟᱲᱟ ᱦᱚᱸ ᱱᱤᱛᱚᱜ ᱫᱚᱨ ᱟᱨ ᱪᱮᱫᱟᱜ ᱥᱮ ᱫᱩ ᱥᱚᱵ ᱥᱚᱢᱚᱭ ᱫᱩᱲᱩᱵ ᱛᱷᱤᱨ ᱦᱚᱸ ᱵᱟᱝ ᱵᱷᱟᱜᱤᱭᱟ ᱚᱱᱟ ᱛᱮᱞᱤᱧ ᱛᱟᱲᱟᱢ ᱵᱟᱲᱟᱭᱮᱫᱟ᱾
ᱟᱪᱪᱷᱟ᱾
ᱟᱵᱤᱱ ᱫᱚ ᱪᱮᱫ ᱵᱤᱱ ᱪᱤᱠᱟᱹᱭᱮᱫᱟ?
ᱟᱞᱤᱧ ᱦᱚᱸ ᱱᱚᱜᱼᱚᱭ ᱟᱵᱤᱱ ᱞᱮᱠᱟ ᱜᱮᱞᱤᱧ ᱛᱟᱲᱟᱢ ᱵᱟᱲᱟᱭᱮᱫᱟ, ᱫᱩᱲᱩᱵ ᱫᱩᱲᱩᱵ ᱛᱮ ᱠᱟᱹᱴᱤᱡ ᱞᱤᱧ ᱟᱹᱲᱤᱥ ᱧᱚᱜᱮᱱᱟ᱾ ᱛᱚ ᱚᱲᱟᱜ ᱨᱮ ᱦᱩᱸ᱾ ᱟᱸ ᱟᱫ ᱞᱤᱧ ᱢᱮᱱᱫᱟ ᱛᱟᱦᱚᱞᱮ ᱪᱮᱫᱞᱟᱝ ᱨᱚᱯᱚᱲᱟ ᱱᱤᱛᱚᱜ ᱫᱚ?
ᱪᱮᱫ ᱮ ᱤᱫᱤᱭᱟᱛᱮᱜ ᱮᱸ ᱱᱚᱣᱟ ᱤᱭᱟᱹ ᱠᱚ ᱤᱫᱤᱭᱟᱛᱮᱜ, ᱟᱹᱵᱤᱱ ᱜᱮ ᱞᱟᱹᱭ ᱵᱤᱱ ᱥᱮ ᱡᱟᱦᱟᱸᱱᱟᱜ ᱜᱮ ᱚᱠᱟᱭ ᱥᱟ ᱚ ᱞᱟᱹᱭᱫᱟᱞᱤᱧ ᱟᱹᱞᱤᱧ ᱢᱤᱫᱴᱟᱝ ᱠᱩᱠᱞᱤ ᱦᱮᱡ ᱠᱟᱜ ᱞᱤᱧᱟᱹ ᱢᱚᱱᱮᱨᱮ। ᱟᱜ ᱩᱸ ᱱᱚᱜᱼᱚᱭ ᱱᱤᱛᱚᱜ ᱟᱵᱚᱣᱟᱜ ᱟᱫᱷᱟ ᱯᱟᱹᱛᱭᱟᱹᱣ ᱟᱵᱚ ᱥᱟᱱᱛᱟᱲ ᱥᱟᱶᱛᱟ ᱨᱮ ᱱᱤᱛᱚᱜ ᱦᱚᱸ ᱢᱮᱱᱟᱜ ᱜᱮᱭᱟ। ᱡᱟᱦᱟᱸ ᱫᱚ ᱢᱮᱱᱟᱠᱚ ᱰᱟᱹᱱ ᱢᱮᱱᱛᱮᱜ ᱟᱫᱚ ᱱᱚᱣᱟ ᱠᱚ ᱟᱹᱵᱤᱱ ᱛᱤᱱᱟᱹᱜᱴᱟᱜ ᱵᱤᱱ ᱵᱤᱥᱥᱟᱹᱥᱟᱜ ᱜᱮᱭᱟ ᱡᱮ ᱥᱟᱹᱨᱤᱜᱮ ᱟᱵᱚᱣᱟᱜ ᱥᱟᱶᱛᱟᱨ ᱨᱮ ᱰᱟᱹᱱ ᱢᱮᱱᱛᱮ ᱡᱟᱦᱟᱸᱱ ᱪᱤᱞᱤ ᱢᱮᱱᱟᱜ ᱠᱚᱣᱟ? ᱟᱨ ᱡᱩᱚᱫᱤ ᱢᱮᱱᱟᱜ ᱠᱚ ᱨᱮᱦᱚᱸ ᱚᱱᱟᱠᱤ ᱢᱤᱫ ᱦᱚᱲ ᱚᱱᱟ ᱰᱟᱹᱱ ᱫᱚ ᱥᱟᱛ ᱛᱮ ᱚᱱᱟ ᱠᱟ ᱯᱨᱚᱢᱟᱱ ᱪᱷᱟᱲᱟ ᱡᱟᱦᱟᱸᱭ ᱜᱚᱡ ᱠᱚ ᱢᱟᱜ ᱜᱚᱡᱮᱫ ᱠᱚᱣᱟ, ᱱᱮᱛᱟᱨ ᱚᱝᱠᱟ ᱧᱮᱞᱚᱜ ᱠᱟᱱᱟ ᱚᱱᱟ ᱤᱫᱤ ᱠᱟᱛᱮᱜ ᱟᱵᱤᱱᱟᱜ ᱪᱮᱫ ᱞᱟᱹᱭ ᱛᱮᱱᱟᱜ ᱠᱟᱹᱡ ᱵᱤᱱ ᱞᱟᱹᱭ ᱥᱚᱫᱚᱨ ᱞᱮᱠᱟᱱᱡ ᱱᱟ ᱯᱟᱭ ᱠᱚᱜᱼᱟ।
ᱦᱟᱸ ᱟᱹᱞᱤᱧ ᱫᱚ ᱦᱟᱸᱜ ᱱᱤᱛ ᱯᱚᱨᱡᱚᱱᱛᱚ ᱦᱟᱸᱜ ᱰᱟ. ᱱ ᱢᱮᱱᱟᱜ ᱠᱚᱣᱟ ᱥᱮ ᱵᱟᱝᱟ ᱚᱱᱟ ᱚᱵᱷᱤᱜᱽᱜᱚᱛᱟ ᱫᱚ ᱟᱹᱣᱨᱤ ᱦᱩᱭᱩᱜ ᱛᱟᱹᱟᱞᱤᱧᱟ, ᱢᱮᱱᱠᱷᱟᱱ ᱟᱹᱛᱩᱳ ᱠᱚᱨᱮ ᱥᱮ ᱮᱸ ᱚᱱᱟ ᱡᱚᱠᱷᱚᱡ ᱠᱚ ᱜᱟᱞᱢᱟᱨᱟᱭᱟᱠᱚ ᱛᱚᱠᱷᱚᱱ ᱜᱮ ᱟᱸᱡᱚᱢ ᱵᱟᱲᱟ ᱠᱟᱜ ᱠᱚᱣᱟ ᱦᱮᱸ ᱰᱟᱹᱱ ᱠᱚ ᱮᱸ ᱥᱟᱞᱟᱜ ᱠᱚ ᱧᱟᱯᱟᱢ ᱞᱮᱱᱟ ᱠᱚ ᱪᱮᱛᱟ ᱧᱤᱫᱟᱹ ᱵᱮᱲᱟ, ᱟᱸᱜ ᱢᱟᱱᱮ ᱰᱟᱹᱱ ᱠᱚ ᱧᱟᱢ ᱞᱮᱫ ᱠᱚᱣᱟ ᱟᱨᱠᱤ ᱰᱟᱹᱱ ᱟᱸ ᱚᱱ ᱠᱟᱜᱤᱧ ᱟᱸᱡᱚᱢ ᱵᱟᱲᱟᱜᱚᱫ ᱠᱟᱫᱟ ᱟᱨᱠᱤ ᱟᱫᱚ ᱤᱧᱟᱹᱜ ᱫᱚ ᱱᱟᱜ ᱩᱱᱟᱹᱜ ᱚᱵᱷᱤᱜᱚᱛᱟ ᱵᱟᱹᱱ ᱟᱹᱱᱤᱡ, ᱢᱮᱱᱠᱷᱟᱱ ᱥᱟᱹᱨᱤᱜᱮ ᱤᱧᱦᱚᱸ ᱢᱚᱱᱮᱭᱟ ᱰᱟᱹᱱ ᱫᱚ ᱢᱮᱱᱟᱜ ᱠᱚᱣᱟ ᱦᱮᱸᱥᱮ᱾
ᱟᱫᱚ ᱢᱮᱱᱟᱜ ᱠᱚᱣᱟ ᱢᱮᱱᱠᱷᱟᱱ ᱩᱱᱠᱩ ᱡᱮ ᱟᱵᱚ ᱛᱟᱞᱟ ᱨᱮᱜᱮ ᱢᱮᱱᱟᱜ ᱠᱚᱣᱟ ᱚᱝᱠᱟ ᱢᱟᱛᱚ ᱵᱟᱝ ᱡᱮ ᱢᱤᱫ ᱦᱚᱲ ᱩᱱᱤ ᱢᱟᱱᱮ ᱱᱤᱛᱚᱜ ᱱᱚᱝᱠᱟ ᱧᱮᱞᱚᱜ ᱠᱟᱱᱟ ᱟᱹᱰᱤ ᱟᱭ ᱟᱢᱫᱟ ᱡᱚᱠᱷᱚᱱ ᱡᱟᱦᱟᱸᱭ ᱦᱚᱲ ᱠᱚ ᱢᱤᱫᱴᱷᱮᱱ ᱠᱚ ᱫᱩᱲᱩᱵ ᱠᱚᱜᱼᱟ ᱠᱩᱲᱤ ᱦᱩᱭᱩᱜ ᱵᱟ ᱡᱟᱦᱟᱸᱟᱭ ᱦᱩᱭᱩᱜ, ᱢᱤᱫ ᱴᱷᱮᱱ ᱡᱩᱫᱤ ᱠᱚ ᱫᱩᱲᱩᱵ ᱠᱚᱜᱼᱟ ᱟᱫᱚ ᱱᱟᱥᱮ ᱱᱟᱥᱮ ᱱᱚᱝᱠᱟ ᱦᱚᱦᱚᱣᱟᱭ ᱠᱟᱱᱟᱭ ᱢᱮ ᱡᱟᱛ ᱜᱚᱜᱚᱫ ᱠᱮᱫ ᱭᱟᱭ ᱟᱫᱚ ᱚᱱᱟ ᱛᱮᱜᱮ ᱩᱱᱤ ᱫᱚᱭ ᱢᱚᱱᱮᱭᱟᱭ ᱡᱮ ᱱᱩᱭ ᱫᱚ ᱡᱟᱦᱟᱸᱱᱟᱜ ᱠᱚᱭ ᱵᱟᱰᱟᱭᱟ ᱢᱚᱱᱮ ᱦᱩᱭᱩᱜ ᱠᱟᱱᱟ।
ᱤᱧ ᱞᱟᱹᱭᱟᱢᱟᱹᱧ ᱦᱟᱸᱜ᱾
ᱱᱚᱣᱟ ᱠᱤ ᱟᱵᱤᱱ ᱵᱤᱥᱟᱹᱮᱥᱚᱜᱼᱟ ᱡᱮ ᱱᱚᱝᱠᱟ ᱡᱟᱛᱜᱳ ᱛᱮᱜᱮ ᱦᱚᱲ ᱡᱟᱦᱟᱸ ᱪᱤᱠᱟᱹᱜ ᱟᱠᱚ ᱢᱮᱱᱛᱮᱜ?
ᱮᱸ ᱦᱮᱸ ᱟᱹᱵᱤᱱ ᱪᱮᱫ ᱵᱤᱱ ᱞᱟᱹᱭᱮᱫ ᱛᱟᱦᱮᱸᱫᱼᱟ ᱦᱮᱸ ᱦᱮᱞᱳ᱾
ᱟᱸ ᱨᱚᱲ ᱵᱟᱝ ᱟᱸᱡᱚᱢᱚᱜ ᱠᱟᱱ ᱛᱟᱵᱤᱱ ᱛᱟᱦᱮᱸᱜ᱾
ᱚ ᱟᱪᱪᱷᱟ ᱱᱤᱛᱚᱜ ᱵᱮᱱ ᱟᱸᱡᱚᱢ ᱧᱟᱢ ᱫᱟ?
ᱦᱚᱸ ᱟᱸᱡᱚᱢ ᱧᱟᱢ ᱫᱟᱞᱤᱧ ᱞᱟᱹᱭ ᱵᱤᱱ᱾
ᱦᱮᱸ ᱞᱟᱹᱭ ᱫᱟᱞᱤᱧ ᱪᱮᱫ ᱵᱤᱱ ᱞᱟᱹᱭᱮᱫ ᱛᱟᱦᱮᱸᱫ ᱮᱸ
ᱡᱮ ᱟᱹᱵᱤᱱ ᱵᱤᱱ ᱵᱤᱥᱟᱹᱥᱚᱜ ᱜᱮᱭᱟ ᱡᱮ ᱱᱚᱝᱠᱟ ᱡᱟᱫ ᱡᱟᱠ ᱢᱟᱱᱮ ᱡᱟᱦᱟᱸᱭ ᱡᱩᱫᱤ ᱡᱟᱛᱜᱚ ᱠᱮᱫᱮᱭᱟᱭ ᱡᱟᱦᱟᱸᱭ ᱢᱤᱫ ᱦᱚᱲ, ᱟᱫᱚ ᱚᱱᱟ ᱛᱮᱜᱮ ᱩᱱᱤ ᱡᱟᱦᱟᱸ ᱪᱤᱠᱟᱹᱜᱛᱮ ᱚᱱᱟ ᱜᱚᱡ ᱮᱱᱟᱭ ᱟᱫᱚ ᱩᱱᱤ ᱡᱟᱦᱟᱸᱟᱭ ᱡᱟᱫᱜᱳᱟᱭ ᱩᱱᱤᱜᱮ ᱡᱟᱦᱟᱸ ᱪᱤᱠᱟᱹ ᱠᱮᱫᱮᱭᱟᱭ ᱥᱮ ᱩᱱᱤ ᱫᱚ ᱡᱟᱦᱟ ᱨᱳᱜᱽ ᱟᱡᱟᱨ ᱛᱟᱦᱮᱸ ᱠᱟᱱ ᱛᱟᱭ ᱛᱮ ᱚᱱᱟ ᱛᱮᱜᱮ ᱜᱚᱜ ᱮᱱᱟᱭ? ᱟᱫᱚ ᱟᱵᱤᱱᱟᱜ ᱯᱟᱹᱛᱭᱟᱹᱣ ᱫᱚ ᱪᱮᱫ? ᱚᱱᱟ ᱡᱟᱛ ᱠᱚᱛᱮᱜ ᱜᱮ ᱩᱱᱤ ᱫᱚ ᱡᱟᱦᱟᱱᱟᱜᱼ ᱮ ᱵᱟᱲᱟᱭ ᱜᱮ ᱛᱟᱦᱮᱸᱫ ᱩᱱᱤ? ᱡᱚᱢ ᱠᱮᱫᱮᱭᱟᱭ ᱥᱮ ᱩᱱᱤᱭᱟᱜ ᱡᱟᱦᱟᱸᱱᱟᱜ ᱨᱳᱜᱽ ᱟᱡᱟᱨ ᱛᱟᱦᱮᱸ ᱠᱟᱱ ᱛᱟᱭᱟ?
ᱦᱮᱸ ᱤᱧᱟᱹᱜ ᱢᱮᱱ ᱛᱮᱫᱚ ᱡᱩᱫᱤ ᱚᱱᱮ ᱡᱟᱫᱽᱜᱚ ᱠᱮᱫᱮ ᱫᱚᱭ ᱮᱸ ᱛᱟᱨᱼᱼ ᱯᱚᱨᱮᱜᱮ ᱦᱭᱛᱳ ᱢᱤᱫᱴᱟᱹᱝ ᱢᱟᱦᱟ ᱥᱮ ᱵᱟᱨ ᱢᱟᱦᱟ ᱯᱚᱨᱮ ᱜᱚᱡ ᱮᱱᱠᱷᱟᱱᱼᱼ ᱟᱫᱚ। ᱟᱫᱚ ᱱᱚᱣᱟ ᱤᱫᱤ ᱠᱟᱛᱮᱫ ᱫᱚ ᱟᱸ ᱟᱵᱚ ᱥᱟᱶᱛᱟᱨᱮ ᱢᱤᱫᱴᱟᱝ ᱟᱹᱰᱤ ᱨᱚᱠᱚᱢ ᱢᱤᱫᱴᱟᱝ ᱮᱸ ᱱᱤᱭᱚᱢ ᱢᱮᱱᱟᱜᱼᱟ ᱦᱮᱸ ᱥᱮ। ᱦᱮᱸ ᱪᱮᱫᱟᱜ ᱠᱚ ᱞᱟᱹᱭ ᱜᱮᱭᱟ ᱠᱚ। ᱥᱩᱱᱩᱢ ᱧᱮᱞ ᱞᱮᱠᱷᱟᱱ ᱡᱷᱚᱛᱚᱱᱟᱜ ᱦᱚᱸ ᱵᱟᱲᱟᱭ ᱧᱟᱢᱚᱜᱼᱟ ᱡᱮ ᱪᱤᱠᱟᱹᱛᱮ, ᱥᱮ ᱪᱤᱠᱟᱹᱭᱮᱱᱟ ᱱᱚᱝᱠᱟᱭᱮᱱᱟ। ᱮ ᱟᱫᱚ, ᱚᱱᱟ ᱠᱚᱫᱼᱼ
ᱟᱫᱚ ᱟᱵᱚ ᱢᱟ ᱱᱤᱛᱚᱜ ᱥᱮᱪᱮᱫ ᱢᱟᱹᱱᱢᱤ ᱠᱟᱱᱟ ᱵᱚᱱ, ᱟᱵᱚ ᱫᱚ ᱚᱞ ᱯᱟᱲᱦᱟᱣ ᱠᱟᱱᱟ ᱵᱚᱱ। ᱟᱫᱚ ᱚᱞ ᱯᱟᱲᱦᱟᱣ ᱨᱮᱢᱟ ᱱᱚᱝᱠᱟ ᱢᱟ ᱵᱟᱵᱚ ᱧᱟᱢ ᱠᱟᱫᱟ। ᱮᱸ ᱡᱟᱦᱟᱸ ᱫᱚ ᱰᱟᱹᱱ ᱢᱮᱱᱛᱮ ᱡᱟᱦᱟᱸ ᱪᱤᱞᱤ ᱢᱮᱱᱟᱜ ᱠᱚᱣᱟ ᱢᱮᱱᱛᱮ ᱾ ᱚᱸᱰᱮ ᱢᱟ ᱢᱮᱱᱟᱜᱼᱟ ᱡᱮᱼᱼ ᱰᱟᱹᱱ ᱯᱷᱩᱛ ᱢᱮᱱᱛᱮ ᱪᱤᱞᱤ ᱦᱚᱸᱼᱼ ᱵᱟᱹᱱᱩᱜ ᱠᱚᱣᱟ ᱢᱮᱱᱛᱮ ᱚᱱᱠᱟ ᱵᱚᱱ ᱯᱟᱲᱦᱟᱣ ᱧᱟᱢ ᱟᱠᱟᱫᱟ ᱦᱮᱸ ᱥᱮ ᱾
ᱟᱪᱪᱷᱟ ᱟᱸ ᱱᱚᱣᱟ ᱠᱟᱛᱷᱟ ᱡᱮ ᱟᱼᱼ
ᱚᱱᱟ ᱞᱮᱠᱟ ᱛᱮᱜᱮ ᱱᱚᱣᱟ ᱵᱚᱱ ᱵᱤᱼᱼ ᱥᱥᱟᱥ ᱫᱟᱲᱮᱭᱟᱜᱼᱟ ᱡᱮ ᱥᱟᱹᱨᱤ ᱜᱮ ᱩᱱᱤ ᱫᱚ ᱥᱩᱱᱩᱢ ᱧᱮᱞ ᱞᱮᱠᱷᱟᱡᱼᱼ ᱵᱟᱲᱟᱭ ᱧᱟᱢᱚᱜᱼᱟ ᱡᱮ ᱩᱱᱤ ᱫᱚ, ᱪᱤᱞᱤ ᱡᱚᱢ ᱟᱠᱟᱫᱮᱼᱼ ᱫᱮᱭᱟᱭ ᱥᱮ ᱪᱤᱠᱟᱹᱣ ᱠᱟᱱᱟᱭ ᱱᱚᱣᱟ ᱠᱤ ᱥᱟᱹᱨᱤ ᱠᱟᱛᱷᱟ ᱠᱟᱱᱟ?
ᱚᱱᱟ ᱢᱟ ᱦᱟᱸᱜ ᱟ ᱟᱹᱞᱤᱧ ᱦᱚᱸ ᱵᱷᱟᱜᱮ ᱞᱮᱠᱟ ᱵᱟᱝᱞᱤᱧ ᱮ ᱢᱮᱱ ᱫᱟᱲᱮᱭᱟᱜ ᱠᱟᱱᱟ, ᱢᱮᱱᱠᱷᱟᱱ ᱟᱫᱚᱼᱼ ᱥᱚᱢᱟᱡᱽ ᱨᱮ ᱥᱮ ᱟᱵᱚᱣᱟᱜ ᱱᱚᱣᱟ ᱮ ᱤᱭᱟᱹ ᱨᱮ ᱥᱟᱶᱛᱟ ᱨᱮ ᱱᱚᱣᱟ ᱠᱚ ᱠᱟᱛᱷᱟᱼᱼ ᱮ ᱟᱹᱰᱤ ᱡᱟᱹᱥᱛᱤ ᱜᱮ ᱪᱟᱨᱪᱟᱣ ᱟᱠᱟᱱᱛᱮ ᱟᱹᱞᱤᱧ ᱦᱚᱞᱤᱧ ᱟᱸᱡᱚᱢ ᱟᱠᱟᱫᱟ ᱾ ᱟᱫᱚ ᱢᱮᱱᱠᱷᱟᱱ ᱟᱹᱞᱤᱧᱼᱼ ᱟᱹᱞᱤᱧ ᱫᱚ ᱥᱩᱱᱩᱢ ᱪᱤᱠᱟ ᱠᱚ ᱧᱮᱞᱟ ᱥᱮ ᱚᱠᱟ ᱠᱚᱨᱮ ᱠᱚ ᱧᱮᱞ ᱵᱟᱲᱟ ᱠᱟᱜ ᱠᱟᱱᱟ ᱟᱹᱞᱤᱧ ᱫᱚ ᱵᱟᱝᱞᱤᱧ ᱪᱟᱞᱟᱣ ᱟᱠᱟᱱᱟ ᱚᱱᱟ ᱥᱩᱨ ᱥᱩᱯᱩᱨ ᱾ ᱜᱚᱡᱮ ᱠᱟᱱᱟ ᱾ ᱟᱫᱚ ᱢᱮᱱ ᱵᱟᱲᱟᱭ ᱜᱮᱭᱟ ᱠᱚ ᱛᱚ ᱚᱱᱟ ᱜᱮᱞᱤᱧ ᱟᱸᱡᱚᱢ ᱟᱠᱟᱫ ᱛᱮ ᱟᱹᱵᱤᱱ ᱮ ᱜᱟᱞᱚᱪᱟᱜ ᱵᱤᱱᱟ ᱾
ᱦᱮᱸ
ᱦᱚᱭ
ᱟᱫᱚ ᱚᱱᱟ ᱢᱟᱛᱚ ᱮ ᱟᱹᱰᱤ ᱵᱷᱟᱹᱜᱤ ᱠᱟᱛᱷᱟ ᱞᱟᱹᱭ ᱠᱮᱫᱟ ᱵᱤᱱ ᱾ ᱟᱹᱞᱤᱧ ᱫᱚ ᱟᱸᱡᱚᱢ ᱵᱟᱲᱟ ᱟᱠᱟᱫᱟᱞᱤᱧ ᱢᱮᱱᱠᱷᱟᱱ ᱵᱟᱞᱤᱧ ᱧᱮᱞ ᱟᱠᱟᱫᱟ, ᱟᱫᱚ ᱟᱹᱵᱤᱱ ᱞᱮᱼᱼ ᱚᱱᱠᱟᱱ ᱜᱮ ᱟᱹᱞᱤᱧ ᱦᱚᱸᱞᱤᱧ ᱟᱸᱡᱚᱢ ᱠᱟᱫᱟ ᱢᱮᱱᱠᱷᱟᱱᱼᱼ ᱮᱸ ᱧᱮᱞ ᱫᱚ ᱵᱟᱹᱞᱤᱧ ᱧᱮᱞ ᱟᱠᱟᱫ ᱠᱚᱣᱟ ᱡᱮ ᱥᱟᱹᱨᱤ ᱜᱮ ᱱᱚᱝᱠᱟ ᱱᱚᱝᱠᱟ ᱦᱩᱭᱩᱜᱼᱟ ᱢᱮᱱᱛᱮ ᱾ ᱟᱫᱚ ᱟᱹᱞᱤᱧᱟᱜ ᱦᱚᱸ ᱵᱤᱥᱥᱟᱹᱥ ᱢᱮᱱᱟᱜᱼᱟ ᱡᱮ ᱱᱚᱝᱠᱟ ᱢᱮᱱᱼᱼ ᱢᱤᱫᱴᱟᱱ ᱡᱟᱸᱦᱟᱱᱟᱜ, ᱰᱟᱹᱱ ᱥᱮ ᱵᱷᱩᱛ ᱚᱱᱠᱟᱱ ᱠᱚᱫᱚ ᱢᱮᱱᱟᱜ ᱠᱚᱣᱟ ᱾ ᱢᱮᱱᱠᱷᱟᱱᱼᱼ ᱩᱱᱠᱩ ᱫᱚ ᱟᱠᱚᱣᱟᱜ ᱡᱟᱭᱜᱟ ᱨᱮ ᱢᱮᱱᱟᱜ ᱠᱚᱣᱟ, ᱩᱱᱠᱩ ᱫᱚ ᱟᱠᱚᱣᱟᱜ ᱡᱟᱭᱜᱟ ᱨᱮᱼᱼ ᱴᱷᱤᱠ ᱢᱮᱱᱟᱜ ᱠᱚᱣᱟ ᱟᱵᱚ ᱡᱮᱢᱚᱱ ᱡᱷᱚᱛᱚ ᱱᱚᱜᱼᱚᱭ ᱟᱵᱚ ᱱᱚᱣᱟ ᱫᱷᱟᱹᱨᱛᱤ ᱨᱮᱵᱚᱱ ᱦᱮᱡᱼᱼ ᱛᱟᱨᱢᱟᱱᱮ, ᱵᱷᱟᱜᱤ ᱡᱤᱱᱤᱥ ᱢᱮᱱᱟᱜᱼᱟ ᱢᱟᱱᱮ ᱠᱷᱟᱨᱟᱯ ᱡᱤᱱᱤᱥ ᱦᱚᱸ ᱢᱮᱱᱟᱜᱼᱟ, ᱦᱮᱸ ᱥᱮ ᱵᱟᱝ ᱾
ᱦᱚᱭ ᱦᱚᱭ ᱦᱚᱭ ᱦᱚᱭ ᱾ ᱮᱠᱫᱚᱢ ᱟᱫᱚᱼᱼ ᱚᱱᱮ ᱡᱮ ᱮᱸ ᱚᱱᱮ ᱰᱟᱹᱱ ᱨᱮᱱᱟᱜ ᱠᱟᱛᱷᱟ ᱵᱮᱱ ᱞᱟᱹᱭᱮᱫ ᱫᱚ, ᱚ ᱚᱱᱟ ᱫᱚ ᱱᱟᱜᱼᱼ ᱫᱚ ᱡᱟᱹᱥᱛᱤ ᱫᱚᱞᱤᱧ ᱟᱸᱡᱚᱢ ᱟᱠᱟᱫᱟ ᱪᱮᱛᱟ ᱧᱤᱫᱟᱹ ᱵᱮᱲᱟ ᱠᱚᱼᱼ ᱠᱚ ᱚᱰᱚᱠ, ᱮ ᱟᱫᱚᱼᱼ ᱟᱫᱚᱞᱤᱧ ᱮ ᱢᱮᱱᱫᱟ, ᱮ ᱚᱱᱮ ᱧᱤᱫᱟᱹ ᱫᱚ ᱱᱚᱣᱟᱼᱼ ᱱᱚᱣᱟ ᱦᱚᱸᱞᱤᱧ ᱟᱸᱡᱚᱢ ᱟᱠᱟᱫᱟ ᱦᱟᱱᱮ ᱯᱩᱨᱱᱤᱢᱟ ᱮ ᱟᱹᱭᱩᱵ ᱫᱚ ᱪᱮᱛᱟᱼᱼ ᱮᱸ ᱰᱟᱹᱱ ᱵᱷᱩᱛ ᱠᱚᱠᱚ ᱩᱰᱩᱠᱚᱜ ᱜᱮᱭᱟ ᱥᱮ ᱠᱚ, ᱟᱫᱚ ᱮᱸᱼᱼ ᱮᱢᱱᱤ ᱫᱤᱱ ᱠᱚᱨᱮ ᱫᱚ ᱩᱱᱠᱩ ᱫᱚᱠᱚ ᱩᱰᱩᱝᱚᱜ ᱜᱮᱭᱟ ᱥᱮ ᱵᱟᱝ ᱚᱱᱟ ᱜᱮ ᱢᱤᱫᱴᱮᱱ ᱠᱩᱠᱞᱤ ᱛᱟᱦᱮᱸᱭᱮᱱᱟ?
ᱟᱫᱚ ᱚᱱᱟ ᱫᱚ ᱡᱮᱞᱮᱠᱟ ᱟᱵᱚᱣᱟᱜ ᱤᱭᱟᱹ ᱨᱮᱜᱮ ᱢᱮᱱᱟᱜᱼᱟ ᱡᱮ ᱟᱵᱚ ᱫᱚ ᱱᱤᱛᱚᱜ, ᱱᱤᱛ ᱚᱠᱛᱚ ᱢᱟᱱᱮ ᱥᱤᱧ ᱢᱟᱨᱥᱟᱞ ᱫᱚᱵᱚᱱ ᱵᱮᱱᱜᱮᱫᱟ ᱟᱨ ᱧᱤᱫᱟᱹ ᱵᱮᱲᱟ ᱫᱚᱵᱚᱱ ᱡᱟᱯᱤᱫᱟ᱾ ᱟᱫᱚ ᱚᱱᱟ ᱜᱮ ᱛᱚ ᱚᱱᱟ ᱞᱮᱠᱟᱛᱮ ᱟᱵᱚ ᱫᱚ ᱵᱷᱟᱜᱽ ᱠᱟᱜ ᱵᱚᱱᱟ ᱠᱚ, ᱮᱸ ᱱᱤᱛᱚᱜ ᱫᱚ ᱟᱵᱚᱣᱟᱜ ᱚᱢᱮ ᱠᱟᱢᱤ ᱡᱚᱝ ᱟᱵᱚᱱ ᱧᱤᱫᱟᱹ ᱫᱚᱵᱚᱱ ᱡᱟᱹᱯᱤᱫᱟ ᱚᱝᱠᱟ ᱜᱮ, ᱡᱟᱦᱟᱸᱱ ᱡᱩᱫᱤ ᱮᱴᱟᱜ ᱡᱟᱦᱟᱸᱱ ᱥᱚᱠᱛᱤ ᱠᱚ ᱢᱮᱱᱟᱜᱼᱟ, ᱥᱮ ᱰᱟᱹᱱ ᱵᱷᱩᱛ ᱠᱚ ᱢᱮᱱᱟᱜ ᱠᱚᱣᱟ ᱩᱝᱠᱩ ᱫᱚ ᱧᱤᱫᱟᱹ ᱚᱱᱟ ᱚᱠᱛᱚ ᱜᱮᱛᱟ ᱠᱚ ᱚᱱᱟ ᱟᱠᱚᱣᱟᱜ ᱟᱫᱚ ᱚᱱᱟ ᱚᱠᱛᱚ ᱫᱚ ᱩᱝᱠᱩ ᱫᱚᱠᱚ ᱩᱰᱩᱠᱚᱜᱼᱟ, ᱢᱟᱱᱮ ᱠᱷᱟᱨᱟᱯ ᱡᱤᱱᱤᱥ ᱦᱚᱸ ᱢᱮᱱᱟᱜᱼᱟ ᱢᱟᱱᱮ ᱵᱷᱟᱜᱤ ᱡᱤᱱᱤᱥ ᱦᱚᱸ ᱢᱮᱱᱟᱜᱼᱟ ᱦᱮᱸ ᱥᱮ ᱵᱟᱝᱟ?
ᱦᱳᱭ ᱦᱳᱭ᱾ ᱟᱫᱚ
ᱟᱫᱚ ᱚᱱᱟ ᱚᱠ ᱛᱚ ᱨᱮ ᱡᱩᱫᱤ ᱟᱵᱚ ᱢᱟᱱᱢᱤ ᱠᱚ ᱡᱟᱯᱤᱫ ᱵᱚᱫᱚᱞ ᱛᱮ ᱡᱩᱫᱤ ᱵᱚᱱ ᱫᱟᱬᱟ ᱵᱟᱲᱟᱭᱟ ᱟᱫᱚ ᱩᱱ ᱚᱠᱛᱚ ᱢᱟᱱ ᱩᱝᱠᱩ ᱵᱚᱱ ᱧᱟᱢ ᱠᱚᱣᱟ ᱥᱮ᱾ ᱠᱟᱨᱚᱱ ᱱᱚᱝᱠᱟ ᱫᱚ ᱯᱨᱚᱛᱷᱚᱢ ᱠᱷᱚᱱᱟᱜ ᱜᱮ ᱦᱮᱡ ᱟᱜᱩ ᱠᱟᱱᱟ ᱡᱮ ᱫᱤᱱᱮᱨ ᱵᱮᱞᱟ ᱫᱚ ᱟᱵᱚ ᱫᱚᱵᱚᱱ ᱠᱟᱢᱤ ᱠᱟᱥᱱᱤᱭᱟ ᱟᱨ ᱧᱤᱫᱟᱹ ᱵᱮᱞᱟ ᱫᱚᱵᱚᱱ ᱡᱟᱹᱯᱤᱫᱟ᱾ ᱚᱝᱠᱟ ᱜᱮ‌ ᱢᱟᱱᱮ ᱩᱱᱠᱩᱣᱟᱜ ᱦᱚᱸ ᱚᱝᱠᱟ ᱜᱮ ᱦᱚᱛᱮ ᱯᱟᱨᱮ ᱱᱤᱭᱚᱢ ᱨᱮ ᱢᱮᱱᱟᱜᱼᱟ᱾
ᱟᱪᱪᱷᱟ ᱦᱮᱸ ᱦᱮᱸ᱾ ᱟᱫᱚ ᱚᱱᱟ ᱜᱮᱞᱤᱧ ᱢᱮᱱ ᱮᱫ ᱛᱟᱦᱮᱸᱫᱼᱟ ᱟᱹᱭᱩᱵ ᱵᱮᱲᱟ ᱜᱮ ᱪᱮᱛᱟ ᱠᱚ ᱩᱰᱩᱝᱚᱜ ᱜᱮᱭᱟ᱾ ᱟᱹᱞᱤᱧ ᱦᱚᱸ ᱟᱫᱚ ᱟᱸ ᱟᱭᱩᱵ ᱵᱮᱲᱟ ᱫᱚ ᱱᱟᱦᱟᱜ ᱚᱝᱠᱟ ᱵᱟᱞᱤᱧ ᱫᱟᱬᱟ ᱠᱟᱜ ᱜᱮᱭᱟ, ᱢᱮᱱᱠᱷᱟᱱ ᱮᱸ ᱠᱤᱪᱷᱩ ᱟᱹᱰᱤ ᱥᱮᱫᱟᱭ ᱨᱮ ᱡᱚᱠᱷᱚᱡ ᱠᱟᱹᱴᱤᱡ ᱞᱤᱧ ᱛᱟᱦᱮᱸᱜ ᱠᱟᱱᱟ, ᱟᱫᱚ ᱟᱭᱩᱵ ᱵᱮᱲᱟ ᱫᱚᱞᱤᱧ ᱩᱰᱩᱝ ᱞᱮᱱ ᱜᱮᱭᱟ ᱵᱟᱭᱨᱮ ᱥᱮᱫ ᱜᱮ, ᱮᱸ ᱢᱮᱱᱠᱷᱟᱱ ᱟᱫᱚ ᱮᱸᱻ ᱪᱮᱛᱟ ᱰᱟᱹᱱᱟᱹᱜ ᱥᱚᱢᱚᱭ ᱪᱮᱛᱟ ᱠᱚ ᱨᱩᱢᱩᱜ ᱜᱮᱭᱟ ᱠᱚ ᱪᱮᱛᱟ ᱚᱱᱟ ᱨᱩᱢ ᱥᱟᱰᱮ ᱥᱟᱰᱮ ᱴᱟᱜ ᱞᱤᱧ ᱟᱸᱡᱚᱢ ᱧᱟᱢ ᱞᱮᱫᱟ ᱟᱞᱤᱧ᱾
ᱟᱸ ᱨᱩᱢ ᱥᱟᱰᱮ ᱵᱤᱱ ᱟᱸᱡᱚᱢ ᱧᱟᱢ ᱞᱮᱜᱼᱟ?
ᱮᱸ ᱦᱳᱭ᱾
ᱚᱸ ᱟᱫᱚ ᱱᱤᱛᱚᱜ ᱢᱟ ᱧᱮᱞᱚᱜ ᱠᱟᱱᱟ ᱟᱹᱰᱤ ᱜᱟᱱ ᱦᱟᱺᱰᱤ ᱯᱟᱹᱣᱨᱟᱹ ᱠᱚ ᱧᱩᱭᱫᱟ ᱦᱚᱲ ᱠᱚ ᱟᱫᱚ ᱚᱱᱟ ᱦᱟᱺᱰᱤ ᱯᱟᱹᱣᱨᱟᱹ ᱧᱩ ᱠᱟᱛᱮᱜ ᱠᱚ ᱡᱩᱫᱤ ᱡᱟᱦᱟᱸᱭ ᱢᱤᱫ ᱥᱮᱫ ᱨᱮ ᱪᱟᱞᱟᱣ ᱠᱟᱛᱮᱜ ᱚᱝᱠᱟᱭ ᱠᱚᱨᱟᱣ ᱮᱫ ᱛᱟᱦᱮᱸᱜ ᱚᱱᱟ ᱫᱚ ᱞᱟᱹᱭ ᱵᱟᱝ ᱜᱟᱱᱚᱜᱼᱟ᱾
ᱦᱮᱸ ᱦᱮᱸ ᱚᱱᱟ ᱫᱚ ᱞᱟᱹᱭ ᱵᱟᱝ ᱜᱟᱱᱚᱜ-ᱟ ᱟᱫᱚ ᱢᱤᱫᱴᱟᱝ ᱢᱮᱫ ᱫᱩᱠᱠᱷᱩ ᱧᱮᱞ ᱟᱞᱟᱫᱟ ᱟᱨ ᱚᱱᱟ ᱟᱸᱡᱚᱢ ᱫᱚ ᱟᱞᱟᱫᱟ ᱦᱮᱸ ᱥᱮ? ᱦᱮᱸ ᱟᱫᱚ ᱚᱱᱟ ᱦᱚᱸ ᱮᱸ ᱥᱤᱭᱳᱨ ᱟᱛᱮᱫ
ᱟᱵᱚ ᱱᱤᱡᱮᱨᱟᱜ ᱢᱮᱫ ᱛᱮ ᱵᱟᱝ ᱵᱚᱱ ᱧᱮᱞ ᱠᱚᱣᱟ ᱟᱫᱚ ᱩᱱ ᱩᱱᱵᱷᱩᱨ ᱫᱚ ᱵᱟᱵᱚᱱ ᱵᱤᱥᱟᱹᱥᱚᱜᱼᱟ ᱡᱮ
ᱟᱸ ᱦᱟᱸ, ᱦᱳᱭ᱾ ᱟᱫᱚ ᱚᱱᱮ ᱚᱱᱠᱟ ᱜᱮ ᱟᱫᱚ ᱟᱸ ᱚᱱᱟ ᱢᱮᱱ ᱛᱮᱫᱚ ᱡᱮ ᱥᱟᱨᱤ ᱜᱮ ᱢᱮᱱᱟᱜ ᱠᱚᱣᱟ ᱥᱮ ᱵᱟᱝ ᱚᱱᱟ ᱢᱮᱱᱛᱮ ᱫᱚ ᱟᱵᱚ ᱧᱮᱧᱮᱞ ᱦᱚᱸ ᱟᱹᱭᱩᱵ ᱡᱟᱛᱮ ᱵᱟᱝ ᱵᱚᱱ ᱪᱟᱞᱟᱜ ᱢᱟ, ᱵᱟᱝᱠᱷᱟᱱ ᱫᱚ ᱦᱩᱭ ᱫᱟᱲᱮᱭᱟᱜᱼᱟ ᱡᱩᱫᱤ ᱱᱚᱣᱟ ᱥᱟᱹᱨᱤ ᱠᱟ ᱛᱷᱟ ᱜᱮ ᱠᱟᱱᱟ ᱛᱟᱦᱚᱞᱮ, ᱩᱱ ᱥᱚᱢᱚᱭ ᱫᱚ ᱟᱹᱰᱤ ᱵᱤᱯᱚᱫ ᱵᱤᱯᱚᱫ ᱤᱭᱟᱹ ᱨᱮᱵᱚᱱ ᱧᱩᱨᱩᱜᱼᱟ ᱦᱮᱸ ᱥᱮ ᱵᱟᱝ?
ᱦᱚᱸ᱾
ᱦᱳᱭ᱾
ᱵᱤᱥᱥᱟᱹᱥᱚᱜ-ᱟᱢ ᱵᱤᱥᱥᱟᱹᱥᱚᱜ ᱜᱮᱭᱟᱢ ᱥᱮ ᱵᱟᱝ ᱟᱢᱫᱚ?
ᱦᱮᱸ ᱱᱚᱣᱟ ᱪᱚᱴ ᱨᱮᱫᱚ ᱠᱟᱴᱤᱡ ᱠᱟᱴᱤᱡ ᱫᱚ ᱵᱤᱥᱟᱹᱥ ᱢᱮᱱᱟᱜ ᱜᱮᱭᱟ, ᱢᱮᱱᱠᱷᱟᱱ ᱟᱫᱚ ᱞᱟᱹᱭ ᱠᱟᱫᱟ ᱠᱚ ᱢᱮᱱᱠᱷᱟᱱ ᱡᱟᱦᱟᱸᱱ ᱡᱟᱦᱟᱸᱱ ᱡᱤᱱᱤᱥ ᱡᱩᱫᱤ ᱧᱩᱛᱩᱢᱟᱱ ᱢᱮᱱᱟᱜ-ᱟ ᱥᱮ, ᱛᱟᱦᱚᱞᱮ ᱚᱱᱟ ᱡᱤᱱᱤᱥ ᱫᱚ, ᱫᱷᱟᱹᱨᱛᱤ ᱨᱮᱫᱚᱟᱸᱻ ᱠᱤᱪᱷᱩᱴᱟ ᱫᱚ ᱛᱟᱦᱮᱱ ᱜᱮᱭᱟ ᱦᱮᱸ ᱥᱮ᱾
ᱟ-ᱟᱫᱚ ᱟᱛᱳ ᱨᱮᱫᱚ ᱚᱝᱠᱟ ᱜᱷᱚᱴᱚᱱᱟ ᱠᱚ ᱜᱷᱚᱴᱟᱣ ᱵᱟᱲᱟ ᱟᱠᱟᱱᱟ ᱥᱮ ᱵᱟᱝ-ᱟ? ᱡᱟᱦᱟᱸ ᱫᱚ ᱚᱝᱠᱟ ᱰᱟᱹᱱ ᱢᱮᱱ ᱛᱮᱠᱚ ᱫᱩᱥᱤ ᱟᱠᱟᱜ ᱠᱚᱣᱟ ᱚᱝᱠᱟᱱ ᱦᱚᱲ ᱠᱚ?
ᱦᱮᱸ ᱦᱮᱸ ᱟᱹᱛᱩ ᱨᱮᱦᱚᱸ ᱚᱝᱠᱟ ᱫᱚ ᱜᱷᱚᱴᱚᱱᱟ ᱫᱚ ᱦᱳᱭ ᱵᱟᱲᱟ ᱟᱠᱟᱱ ᱜᱮᱭᱟ᱾ ᱚᱱᱠᱟ ᱰᱟᱹᱱ ᱢᱮᱱᱛᱮ ᱠᱚ ᱮᱸ ᱫᱳᱥ ᱟᱠᱟᱫ ᱠᱚᱣᱟ, ᱢᱮᱱᱠᱷᱟᱱ ᱚᱱᱟ ᱱᱟᱜ ᱠᱳᱱᱳ ᱯᱨᱚᱢᱟᱱ ᱫᱚ ᱮᱸᱻ ᱵᱟᱝᱠᱚ ᱧᱟᱢ ᱠᱟᱫᱟ, ᱦᱮᱸ ᱥᱮ ᱾ ᱡᱮ ᱮᱸ ᱱᱩᱭ ᱫᱚ ᱥᱟᱹᱨᱤᱜᱮ ᱰᱟᱹᱱ ᱠᱟᱱᱟᱭ, ᱟᱫᱚ ᱢᱤᱫᱴᱟᱝ ᱯᱨᱚᱢᱟᱱ ᱫᱚ ᱛᱟᱦᱮᱸ ᱫᱚᱨᱠᱟᱨ ᱦᱮᱸ᱾ ᱡᱟᱦᱟᱸᱭ ᱫᱳᱥ
ᱚᱱᱟ ᱦᱚᱸ ᱚᱱᱟ ᱜᱮ ᱱᱚᱝᱠᱟᱜᱮ ᱟᱭᱢᱟ ᱟᱸ ᱫᱤᱥᱚᱢ ᱠᱚᱨᱮ ᱦᱚᱸ ᱧᱮᱧᱟᱢᱚᱜ ᱠᱟᱱᱟ, ᱡᱮ ᱧᱮᱞᱚᱜ ᱠᱟᱱᱟ, ᱟᱸ ᱱᱚᱣᱟ ᱟᱸᱫᱷᱟ ᱯᱟᱹᱛᱭᱟᱹᱣ ᱜᱮ ᱞᱟᱹᱭ ᱜᱟᱱᱚᱜᱼᱟ, ᱪᱮᱫᱟᱜ ᱥᱮ ᱱᱚᱣᱟ ᱟᱵᱚ ᱢᱮᱫ ᱛᱮᱦᱚᱸ ᱟᱹᱣᱨᱤ ᱵᱚᱱ ᱧᱮᱞᱟ ᱾ ᱟᱨ ᱯᱨᱚᱢᱟᱱ ᱦᱚᱸ ᱵᱟᱝ ᱯᱨᱚᱢᱟᱱ ᱠᱟᱱᱟ ᱡᱮ ᱥᱟᱹᱨᱤᱜᱮ ᱢᱮᱱᱟᱜ ᱠᱚᱣᱟ ᱥᱮ ᱪᱮᱫ ᱾ ᱟᱫᱚ ᱡᱮ ᱦᱤᱞᱳᱜ ᱢᱮᱸᱫ ᱛᱮᱵᱚᱱ ᱧᱮᱞ ᱠᱚᱣᱟ ᱮᱱᱦᱤᱞᱳᱜ ᱵᱚᱱ ᱵᱤᱥᱥᱟᱹᱥᱚᱜᱼᱟ ᱡᱮ ᱢᱮᱱᱟᱜ ᱠᱚᱣᱟ ᱵᱟᱝ᱾ ᱢᱟ ᱩᱱᱥ ᱩᱱ ᱚᱠᱛᱚ ᱫᱚ ᱟᱸ ᱡᱟᱦᱟᱱᱟᱜ ᱱᱚᱝᱠᱟ ᱮᱸᱻ ᱦᱚᱲ ᱢᱟᱱᱮ ᱪᱮᱫ ᱠᱚ ᱞᱟᱹᱭᱟ ᱱᱚᱝᱠᱟ ᱫᱩᱥᱤ ᱫᱚ ᱴᱷᱤᱠ ᱜᱮ ᱤᱧ ᱵᱷᱟᱵᱮᱭᱟ ᱴᱷᱤᱠ ᱢᱮᱱᱛᱮ ᱾
ᱦᱮᱸ ᱚᱱᱟ ᱫᱚ ᱠᱟᱛᱷᱟ ᱠᱟᱱ ᱜᱮᱭᱟ, ᱟᱫᱚ ᱟᱸ ᱢᱮᱫ ᱥᱩᱢᱩᱝ ᱫᱚ ᱵᱟᱝ ᱧᱮ ᱟᱛᱮᱜ ᱮᱸ ᱡᱩᱫᱤ ᱚᱱᱮ ᱚᱝᱠᱟ ᱜᱮ ᱯᱮᱭᱟᱻ ᱟᱸᱡᱚᱢ ᱵᱟᱲᱟ ᱛᱮᱫ ᱜᱮ ᱡᱩᱫᱤ ᱡᱟᱦᱟᱸᱢ ᱫᱳᱥᱮᱭᱟ ᱚᱱᱟ ᱫᱚ ᱮᱠᱫᱚᱢᱻ ᱟ ᱩᱱᱤ ᱯᱚᱠᱠᱷᱮ ᱥᱮ ᱟᱢ ᱯᱚᱠᱠᱷᱮ ᱦᱚᱸ ᱢᱤᱫᱴᱟᱝ ᱵᱟᱹᱲᱤᱡᱚᱜ ᱠᱟᱱᱟ ᱠᱟᱛᱷᱟ ᱠᱚᱦᱚᱸ, ᱟᱸ ᱦᱮᱸ ᱥᱮ ᱾ ᱟᱫᱚ ᱚᱱᱮ ᱚᱝᱠᱟ ᱟᱫᱚ ᱠᱟᱛᱷᱟ ᱫᱚ ᱦᱩᱭᱩᱜ ᱠᱟᱱᱟ ᱟᱹᱵᱤᱱ ᱥᱩᱨ ᱨᱮ ᱦᱮᱸ ᱠᱚᱭᱮᱞᱟᱜ ᱟᱸ ᱟᱲᱟᱝ ᱠᱚᱧ ᱟᱸᱡᱚᱢ ᱧᱟᱢᱮᱫᱟ, ᱟᱯᱮ ᱚᱱᱛᱮ ᱫᱚ ᱠᱚᱭᱮᱞ ᱫᱚ ᱱᱤᱛᱚᱜ ᱦᱚᱸ ᱢᱮᱱᱟᱜ ᱠᱚ ᱜᱮᱭᱟ ᱥᱮ ᱪᱮᱫ?
ᱦᱮᱸᱻ ᱨᱟᱜ ᱵᱟᱲᱟᱭ ᱜᱮᱭᱟ ᱠᱚ ᱱᱚᱣᱟ ᱥᱩᱨ ᱠᱚᱨᱮ ᱵᱤᱨ ᱠᱚ ᱢᱮᱱᱟᱜ-ᱟ ᱥᱮ ᱟᱫᱚ ᱚᱸᱰᱮ ᱠᱷᱚᱱᱟᱜ ᱠᱚ ᱦᱤᱡᱩᱜ ᱜᱮᱭᱟ ᱾ ᱟᱨ ᱩᱝᱠᱩ ᱢᱤᱨᱩ ᱪᱮᱬᱮ ᱦᱚᱸ ᱦᱮᱱᱟᱜ ᱠᱚᱣᱟ, ᱱᱤᱛᱚᱜ ᱛᱟᱨᱟᱥᱤᱧ ᱡᱚᱠᱷᱟᱡ ᱚᱱᱠᱟ ᱛᱮᱠᱚ ᱩᱰᱟᱹᱣ ᱯᱟᱨᱚᱢᱚᱜ-ᱟ᱾
ᱦᱮᱸ ᱦᱮᱸ ᱟᱫᱚ ᱱᱚᱣᱟ ᱠᱚᱭᱞᱟᱜ ᱟᱲᱟᱝ ᱴᱟᱜ ᱟᱹᱲᱤ ᱫᱤᱱ ᱯᱚᱨᱮᱧ ᱟᱸᱡᱚᱢ ᱠᱮᱫᱟ ᱛᱚ ᱾ ᱟᱞᱮ ᱱᱚᱛᱮ ᱢᱟ ᱮᱠᱫᱚᱢ ᱢᱟ ᱟᱫ ᱜᱮᱠᱚ ᱟᱫ ᱪᱟᱵᱟ ᱠᱟᱱᱟ, ᱥᱮᱛᱟᱜ ᱵᱮᱲᱟ ᱦᱚᱸ ᱵᱟᱝᱠᱚ ᱨᱟᱜᱽ ᱜᱮᱭᱟ ᱾ ᱟᱫᱚ ᱱᱚᱜ-ᱚᱭ ᱱᱤᱛᱳᱜ ᱯᱳᱭᱞᱩ ᱵᱟᱨ
ᱯᱟ ᱱᱚᱣᱟ ᱟᱹᱰᱤ ᱠᱷᱩᱥᱤ ᱨᱮᱱᱟᱜ ᱟᱢ ᱤᱭᱟᱹ ᱠᱟᱱᱟ ᱡᱮ ᱥᱮᱛᱟᱜ ᱩᱱᱨᱮ ᱵᱮᱨᱮᱫ ᱛᱚᱨᱟ ᱩᱱᱠᱩᱣᱟᱜ ᱮᱸ ᱨᱟᱜ ᱠᱚ ᱟᱸᱡᱚᱢ ᱧᱟᱢᱚᱜ-ᱟ ᱢᱮᱱᱛᱮ ᱾
ᱟᱸ ᱦᱳᱭ, ᱟᱫᱚ ᱚᱝᱠᱟᱜᱮ
ᱟᱫᱚ ᱛᱟᱦᱚᱞᱮ ᱟᱯᱮ ᱥᱮᱫ ᱫᱚ ᱱᱚᱝᱠᱟ ᱢᱤᱨᱩ ᱪᱮᱬᱮ ᱠᱚᱫᱚ ᱢᱮᱱᱟᱜ ᱠᱚᱣᱟ ᱥᱮ ᱵᱟᱝᱟ ᱱᱚᱱᱛᱮ ᱢᱟ ᱟᱹᱰᱤ ᱡᱟᱹᱥᱛᱤ ᱠᱚ ᱦᱤᱡᱩᱜ ᱜᱮᱭᱟ ᱾ ᱟᱨ ᱟᱞᱮ ᱥᱚᱵᱽ ᱥᱚᱢᱚᱭ ᱩᱱᱠᱩ ᱜᱮᱞᱮ ᱧᱮᱞ ᱧᱟᱢ ᱠᱚᱜᱮᱭᱟ, ᱠᱷᱟᱹᱞᱤ ᱱᱚᱝᱠᱟ ᱛᱮᱠᱚ ᱩᱲᱟᱹᱣ ᱯᱟᱨᱚᱢᱚᱜ-ᱟ ᱛᱤᱱᱟᱹᱜ ᱪᱚᱨᱚᱠ ᱾
ᱦᱮᱸ, ᱤᱧ ᱡᱚᱠᱷᱮᱡ ᱠᱟᱹᱴᱤᱡ ᱜᱤᱧ ᱛᱟᱦᱮᱸᱜ ᱱᱟ ᱛᱚᱠᱷᱚᱱ ᱫᱚ ᱟᱸ ᱟᱭᱢᱟ ᱢᱤᱨᱩ ᱪᱮᱬᱮ ᱠᱚ ᱛᱟᱦᱮᱸᱜ ᱠᱟᱱᱟ ᱟᱹᱲᱤ ᱡᱟᱹᱥ ᱛᱤ ᱜᱮᱠᱚ ᱛᱟᱦᱮᱸᱜ ᱠᱟᱱᱟ ᱢᱮᱱᱠᱷᱟᱱ ᱚᱱᱮ ᱮᱸ ᱱᱮᱛᱟᱨ ᱫᱚ ᱢᱤᱨᱩ ᱪᱮᱬᱮ ᱮᱠᱫᱚᱢ ᱧᱮᱞ ᱜᱮ ᱵᱟᱠᱚ ᱧᱮᱞ ᱧᱟᱢᱚᱜ ᱠᱟᱱᱟ ᱟᱞᱮ ᱱᱚᱛᱮ ᱟᱛᱩ ᱥᱮᱫ ᱨᱮᱫᱚ ᱾ ᱟᱨ ᱞᱟᱦᱟ ᱪᱮᱠᱟ ᱠᱚ ᱧᱮᱞᱚᱜ ᱛᱟᱦᱮᱸᱫ ᱟᱨ ᱱᱤᱛᱳᱜ ᱦᱚᱸ ᱫᱚ ᱚᱝᱠᱟ ᱦᱚᱸ ᱵᱟᱠᱚ ᱧᱮᱞᱚᱜ ᱠᱟᱱᱟ ᱾
ᱦᱩᱸ, ᱟᱨ ᱱᱚᱛᱮ ᱫᱚ ᱵᱤᱨ ᱠᱷᱟᱹᱛᱤᱨ ᱜᱮ ᱪᱮᱜ ᱪᱚ ᱱᱚᱝᱠᱟ ᱫᱚᱠᱚ ᱯᱟᱨᱚᱢ ᱵᱟᱲᱟᱜ-ᱟ ᱥᱮ ᱪᱮᱫ? ᱱᱚᱛᱮ ᱟᱹᱰᱤ ᱟᱹᱰᱤ ᱜᱟᱱ ᱢᱮᱱᱟᱜ ᱠᱚᱣᱟ ᱟᱨ ᱩᱱᱠᱩ ᱟᱸ ᱵᱟᱲᱫᱩᱡ ᱥᱮ ᱪᱤᱞᱤ ᱵᱟᱫᱽᱲᱟ ᱥᱮ ᱪᱤᱞᱤ ᱠᱚ ᱞᱟᱹᱭᱟ ᱠᱚᱫᱚ?
ᱦᱮᱸ ᱦᱮᱸ ᱾
ᱵᱟᱲᱫᱟ ᱵᱟᱲᱫᱟ ᱾
ᱦᱚᱭ ᱦᱚᱭ ᱵᱟᱲᱫᱟ ᱾
ᱱᱚᱣᱟ ᱟᱞᱮ ᱚᱲᱟᱜ ᱢᱟᱱᱮ ᱱᱚᱸᱰᱮᱼᱼ ᱥᱩᱨ ᱨᱮᱜᱮ ᱟᱸ ᱢᱤᱫᱴᱟᱝ ᱫᱟᱨᱮ ᱢᱮᱱᱟᱜ-ᱟ ᱵᱟᱲᱮ ᱫᱟᱨᱮᱼᱼ ᱫᱚᱢᱮ ᱟᱢᱫᱟ ᱮᱠᱫᱚᱢ ᱟᱠᱟᱸ ᱠᱚᱜᱼᱟ ᱠᱚ ᱾ ᱟᱫᱚ ᱟᱵᱚ ᱥᱟᱱᱛᱟᱲ ᱦᱚᱲ ᱦᱚᱯᱚᱱ ᱠᱚᱢᱟ ᱩᱱᱠᱩ ᱵᱚᱱ ᱡᱚᱢ ᱠᱚᱜᱮᱭᱟ, ᱢᱮᱱᱠᱷᱟᱱᱼᱼ ᱫᱤᱠᱩ ᱟᱻ ᱥᱩᱨ ᱜᱮᱭᱟ ᱠᱚᱥᱮ ᱱᱚᱸᱰᱮ ᱢᱟ ᱟᱫᱚ ᱵᱟᱠ ᱵᱟᱠᱚ ᱡᱚᱢ ᱠᱚᱜᱮᱭᱟ ᱵᱟᱠᱚ ᱛᱤᱭᱚᱜ ᱚᱪᱚᱣ ᱟᱠᱚ ᱩᱱᱠᱩ ᱟᱠᱚ ᱟᱠᱚ ᱞᱮᱠᱟ ᱫᱟᱨᱮ ᱨᱮᱠᱚ ᱛᱟᱦᱮᱱᱟ ᱾ ᱚᱠᱚᱭ ᱦᱚᱸ ᱵᱟᱠᱚ ᱡᱚᱴᱮᱫ ᱠᱚᱜᱮᱭᱟ ᱚᱸᱰᱮ ᱫᱚ ᱾
ᱦᱮᱸ ᱵᱟᱲᱫᱟ ᱫᱚ ᱵᱟᱲᱫᱟ ᱫᱚ ᱟᱞᱮ ᱱᱚᱛ ᱫᱟ ᱦᱚᱸ ᱢᱮᱱᱟᱜ ᱠᱚᱜᱮᱭᱟ ᱟᱫᱚ ᱩᱱᱠᱩᱣᱟᱜ ᱦᱚᱸ ᱢᱤᱫᱴᱟᱡ ᱥᱤᱡᱟᱹᱱ ᱢᱮᱱᱟᱜ-ᱟ ᱦᱮᱸ ᱟ ᱚᱭᱟᱼᱼ ᱚᱱᱮ ᱪᱮᱫ ᱵᱤᱞᱮ ᱠᱚ ᱡᱚ ᱞᱮᱱᱠᱷᱟᱱ ᱜᱮ ᱪᱮᱛᱟ ᱚᱱᱟ ᱡᱚᱢ ᱠᱚᱠᱚ ᱚᱰᱚᱠᱚᱜ ᱟᱠᱚ ᱢᱟᱨᱟᱝ ᱢᱟᱨᱟᱝ ᱠᱚ ᱵᱟᱲᱫᱟ ᱾
ᱦᱮᱸ ᱟᱯ